ᱡᱚᱦᱟᱨ ᱜᱮ, ᱛᱟᱞᱦᱮ ᱜᱚᱝᱠᱮ ᱱᱟᱯᱟᱭ ᱵᱟᱲᱟ ᱜᱮᱭᱟᱵᱤᱱ ᱾
ᱦᱳᱭ ᱦᱳᱭ ᱱᱟᱯᱟᱭ ᱜᱮ ᱾
ᱦᱩᱸ ᱟᱪᱪᱷᱟ ᱜᱚᱝᱠᱮ ᱥᱟᱠᱟᱢ ᱤᱫᱤ ᱠᱟᱛᱮ ᱞᱟᱝ ᱨᱚᱯᱚᱲᱟ ᱦᱮᱸ
ᱦᱮᱸ ᱞᱟᱹᱭ ᱢᱮ?
ᱟᱪᱪᱷᱟ ᱟᱪᱪᱷᱟ ᱜᱚᱢᱠᱮ ᱱᱮᱛᱟᱨ ᱢᱟ ᱧᱮᱞ ᱦᱩᱭᱩᱜ ᱠᱟᱱᱟ, ᱡᱮ ᱟᱵᱚ ᱥᱟᱱᱛᱟᱲ ᱠᱚ ᱦᱮᱸ ᱟᱵᱚ ᱥᱟᱱᱛᱟᱲ ᱥᱚᱢᱟᱡᱽ ᱜᱮᱞᱤᱧ ᱧᱮᱞ ᱫᱟ ᱵᱤᱥᱤ ᱟᱨᱠᱤ ᱦᱮᱸ ᱥᱮ ᱱᱚᱝᱠᱟ ᱜᱚᱢᱼᱼᱼ ᱠᱮ ᱟᱫᱚ ᱱᱮᱛᱟᱨ ᱢᱟ ᱡᱟᱦᱟᱸ ᱪᱤᱠᱟᱹ ᱞᱮᱱᱠᱷᱟᱱ ᱨᱩᱣᱟᱹ ᱦᱟᱹᱥᱩ, ᱥᱮ ᱡᱟᱦᱟᱱᱟᱜ ᱜᱮᱠᱚ ᱢᱟᱱᱮ ᱚᱱᱠᱟᱱᱟᱜ ᱢᱟᱱᱮ ᱚᱲᱟᱜ ᱠᱚᱨᱮ ᱡᱟᱦᱟᱱᱟᱜ ᱚᱥᱩᱵᱤᱼᱼᱼ ᱧᱮᱞ ᱞᱮᱱᱠᱷᱟᱱ ᱜᱮ ᱟᱫᱚ ᱡᱮᱢᱚᱱ ᱵᱤᱱ ᱨᱩᱣᱟᱹ ᱦᱟᱹᱥᱩ ᱜᱚᱜᱱᱟ ᱱᱤᱛᱚᱜ ᱛᱮ ᱚᱝᱠᱟ ᱵᱤᱥᱤ ᱚᱛᱤᱨᱤᱠᱛᱚ ᱠᱚ ᱨᱩᱣᱟᱹ ᱦᱟᱹᱥᱩᱜ ᱠᱟᱱᱟ ᱟᱵᱚ ᱥᱟᱱᱛᱟᱲ ᱠᱚ ᱡᱟᱦᱟᱸ ᱞᱮᱼᱼᱼ ᱛᱮᱠᱚ ᱨᱩᱣᱟ. ᱦᱟ. ᱥᱩᱜ ᱠᱟᱱᱟ ᱠᱤᱱᱛᱩ ᱧᱮᱞ ᱠᱚᱵᱤᱱ ᱱᱚᱝᱠᱟ ᱡᱟᱦᱟᱸ ᱟᱵᱚ ᱥᱟᱥᱛᱷᱚ ᱠᱮᱱᱫᱨᱚ ᱥᱮ ᱦᱟᱥᱯᱤᱴᱟᱞ ᱠᱚ ᱢᱮᱱᱟᱜᱼᱟ ᱟᱫᱚ ᱜᱚᱢᱠᱮ ᱚᱱ ᱚᱱᱟ ᱠᱚᱨᱮ ᱫᱚ ᱚᱱᱟ ᱠᱚᱨᱮ ᱫᱚ ᱵᱟᱠᱚ ᱪᱟᱞᱟᱜ ᱠᱟᱱ ᱛᱮ ᱚᱱᱠᱟ ᱚᱡᱷᱟ ᱥᱮ ᱜᱩᱱᱤ ᱠᱚᱴᱷᱮᱱ ᱜᱮᱠᱚ ᱪᱟᱞᱟᱜ ᱠᱟᱱᱟ ᱜᱚᱝᱠᱮ ᱚᱱᱟ
ᱟᱫᱚ ᱟᱹᱞᱤᱧ ᱢᱮᱱᱟ ᱚᱠᱟ ᱡᱮ ᱥᱮᱫᱟᱭ ᱮᱸ ᱠᱷᱚᱱ ᱟᱵᱚ ᱫᱚ ᱦᱟᱸᱜ ᱡᱟᱦᱟᱸ ᱠᱚ ᱵᱟᱱᱤᱛ ᱞᱟᱹᱭ ᱮᱫᱟᱭ ᱥᱮᱫᱟᱭ ᱩᱱᱠᱩ ᱫᱚ ᱯᱩᱨᱵᱚ ᱯᱩᱨᱩᱥ ᱡᱟᱦᱟᱸᱭ ᱪᱮᱫᱠᱟ ᱠᱚ ᱪᱤᱟᱹ ᱟᱹᱜᱩ ᱟᱠᱟᱫᱟ ᱟᱫᱚ ᱚᱱᱟ ᱵᱟᱵᱚᱱ ᱦᱤᱲᱤᱧ ᱫᱟᱲᱮᱭᱟᱜ ᱠᱟᱱᱟ ᱥᱮ ᱱᱤᱛᱚᱜ ᱦᱚᱭᱛᱳ ᱩᱱ ᱫᱚ ᱦᱟᱸᱜ ᱱᱟᱹᱼᱼ ᱚᱠᱟ ᱰᱟᱠᱛᱟᱨ ᱥᱮ ᱥᱟᱥᱛᱷᱚ ᱵᱤᱵᱷᱟᱜᱽ ᱱᱚᱝᱠᱟ ᱦᱚᱸ ᱵᱟᱝ ᱛᱟᱦᱮᱸ ᱠᱟᱱᱟ ᱩᱱ ᱫᱚ ᱦᱟᱸᱜ ᱟᱵᱚ ᱦᱚᱸ ᱟᱛᱳ ᱫᱤᱥᱚᱢ ᱠᱚᱨᱮᱜᱮ ᱢᱤᱫ ᱵᱟᱨ ᱦᱚᱲ ᱥᱩᱱᱩᱢ ᱥᱟᱠᱟᱢ ᱧᱮᱞ ᱠᱟᱛᱮᱜ ᱨᱟᱱ ᱨᱩᱣᱟᱹ ᱥᱮ ᱱᱚᱣᱟ ᱠᱚᱜᱮᱠᱚ ᱤᱭᱟᱹᱭᱮᱫ ᱛᱟᱦᱮᱸᱱᱟ ᱟᱫᱚ ᱦᱩᱸ ᱩᱱᱠᱩᱜᱮ ᱨᱟᱱ ᱨᱮᱦᱮᱫ ᱠᱚ ᱞᱟᱹᱭ ᱟᱠᱩ ᱠᱟᱱ ᱛᱟᱦᱮᱸᱱᱟ ᱱᱚᱣᱟ ᱫᱚ ᱞᱟᱡ ᱦᱟᱥᱩ ᱪᱮᱫ ᱮᱢ ᱢᱮᱱ ᱱᱚᱣᱟ ᱱᱚᱝᱠᱟ ᱟᱫᱚ ᱦᱚᱜᱱᱟ ᱡᱮ ᱩᱱ ᱠᱷᱚᱱ ᱢᱮᱱᱟᱜ ᱟᱠᱟᱫ ᱟᱹᱰᱤ ᱟᱹᱜᱤᱞ ᱥᱮᱫᱟᱭ ᱠᱷᱚᱱ ᱟᱫᱚ ᱦᱚᱜᱱᱟ ᱟᱵᱚ ᱱᱤᱛ ᱫᱷᱟᱹᱵᱤᱡ ᱛᱮ ᱦᱮᱸ ᱵᱟᱝᱵᱚ ᱦᱤᱲᱤᱧ ᱫᱟᱲᱮᱭᱟᱜ ᱠᱟᱱᱟ ᱟᱨ ᱟᱨᱦᱚᱸ ᱢᱤᱫᱴᱟᱝ ᱡᱤᱱᱤᱥ ᱦᱩᱸ ᱟᱵᱚ ᱥᱟᱱᱛᱟᱲ ᱥᱚᱢᱟᱡᱽ ᱨᱮ ᱢᱤᱫᱴᱟᱝ ᱢᱮᱱᱟᱜᱼᱟ ᱡᱟᱦᱟᱸ ᱫᱚ ᱱᱚᱝᱠᱟ ᱦᱤᱥᱟᱹᱭ ᱦᱤᱝᱥᱩ ᱱᱚᱣᱟ ᱦᱚᱸ ᱢᱮᱱᱟᱜ ᱟᱠᱟᱫᱟ ᱡᱮ ᱟᱞᱤᱧ ᱧᱮᱞ ᱠᱟᱜᱼᱟ ᱮᱸ ᱢᱟᱱᱮ ᱥᱩᱫᱩ ᱡᱮ ᱥᱟᱥᱛᱷᱚ ᱵᱤᱵᱷᱟᱜᱽ ᱥᱮ ᱨᱟᱱ ᱫᱚᱠᱟᱱ ᱨᱮ ᱦᱮᱞᱟᱣ ᱠᱟᱛᱮᱜ ᱜᱮ ᱵᱮᱥᱚᱜᱼᱟ ᱾ ᱱᱚᱝᱠᱟᱱᱟᱜ ᱦᱚᱸ ᱵᱟᱹᱱᱩᱜᱼᱟ ᱮᱢᱚᱱᱚᱜ ᱨᱩᱜᱤ ᱧᱮᱞ ᱦᱩᱭᱩ ᱟᱠᱟᱱᱟ ᱜᱚᱴᱟ ᱮ ᱪᱷᱚᱵᱤ ᱦᱳᱭ ᱟᱠᱟᱱᱟ ᱮᱱᱛᱮ ᱨᱮᱦᱚᱸ ᱨᱳᱜᱽ ᱵᱟᱝ ᱧᱟᱯᱟᱢ ᱟᱠᱟᱱᱟ ᱾ ᱚᱸᱰᱮ ᱫᱚ ᱟᱵᱟᱨ ᱫᱟᱠᱛᱟᱨ ᱱᱮᱛᱟᱨ ᱚᱲᱟᱜ ᱨᱮᱫᱚ ᱵᱟᱭ ᱴᱷᱤᱠ ᱞᱮᱱᱟ ᱚᱡᱷᱟ ᱚᱲᱟᱜ ᱨᱮᱭ ᱴᱷᱤᱠ ᱮᱱᱟ ᱟᱫᱚ ᱱᱚᱣᱟ ᱤᱫᱤ ᱠᱟᱛᱮ ᱟᱵᱮᱱ ᱪᱮᱫ ᱵᱮᱱ ᱞᱟᱹᱭᱟ
ᱟᱫᱚ ᱟᱹᱞᱤᱧ ᱞᱤᱧ ᱞᱟᱹᱭᱟ ᱮᱠᱪᱩᱭᱮᱞᱤ ᱡᱟᱦᱟᱸ ᱵᱤᱱ ᱞᱟᱹᱭ ᱚᱪᱚ ᱟᱠᱟᱫᱟ ᱡᱮ ᱱᱚᱝᱠᱟ ᱨᱳᱜᱽ ᱠᱚᱦᱚᱸ ᱵᱟᱠᱚ ᱥᱟᱵ ᱫᱟᱲᱮᱭᱟᱜ ᱠᱟᱱᱟ ᱟᱫᱚ ᱟᱸᱡᱚᱢ ᱫᱚᱞᱤᱧ ᱟᱸᱡᱚᱢᱮᱫ ᱜᱮᱭᱟ ᱦᱟᱸᱜ ᱱᱚᱝᱠᱟ ᱜᱷᱚᱴᱚᱱᱟ ᱠᱚ ᱟᱨᱠᱤ
ᱟᱫᱚ ᱟᱹᱞᱤᱧᱟᱜ ᱢᱮᱱ ᱫᱚ ᱦᱚᱭᱳᱜ ᱠᱟᱱᱟ ᱮᱠᱪᱩᱭᱮᱞᱤ ᱟᱵᱚ ᱫᱚ ᱡᱟᱹᱛ ᱛᱚ ᱱᱤᱛᱚᱜ ᱡᱚᱛᱚ ᱨᱚᱠᱚᱢ ᱥᱩᱵᱤᱫᱷᱟ ᱥᱚᱨᱠᱟᱨ ᱠᱷᱚᱱ ᱥᱮ ᱮᱢᱚᱜ ᱠᱟᱱᱟ ᱠᱚ ᱾ ᱧᱟᱢᱚᱜ ᱠᱟᱱ ᱛᱟᱵᱚᱱ ᱧᱟᱢ ᱫᱟᱵᱚᱱ᱾ ᱟᱫᱚ ᱱᱮᱛᱟᱨ ᱢᱟ ᱯᱟᱹᱦᱤᱞ ᱢᱟ ᱚᱱᱠᱟᱱ ᱢᱟᱱᱮ ᱚᱱᱠᱟᱱ ᱡᱚᱱᱛᱨᱚ ᱥᱮ ᱚᱱᱠᱟᱱ ᱫᱟᱠᱛᱟᱨ ᱠᱚᱦᱚᱸ ᱵᱟᱠᱚ ᱛᱟᱦᱮᱸ ᱠᱟᱱᱟ ᱮᱢ ᱵᱤ-ᱵᱤ ᱮᱥ ᱫᱟᱠ ᱫᱟᱠᱛᱟᱨ ᱦᱚᱸ ᱵᱟᱠᱚ ᱛᱟᱦᱮᱸ ᱠᱟᱱᱟ ᱥᱮ ᱚᱱᱠᱟᱱ ᱥᱩᱵᱤᱫᱟ ᱦᱚᱸ ᱵᱟᱝ ᱛᱟᱦᱮᱸ ᱠᱟᱱᱟ ᱥᱮ ᱪᱮᱫ᱾
ᱦᱮᱸ ᱦᱮᱸ᱾
ᱟᱫᱚ ᱱᱮᱛᱟᱨ ᱫᱚ ᱦᱳᱭᱛᱳ ᱟᱰᱤ ᱨᱚᱠᱚᱢ ᱥᱩᱵᱤᱫᱷᱟ ᱢᱮᱱᱟᱜᱼᱟ, ᱟᱰᱤ ᱨᱚᱠᱚᱢ ᱢᱟᱱᱮ ᱰᱟᱠᱛᱟᱨ ᱚᱲᱟᱜ ᱵᱤᱱ ᱪᱟᱞᱟᱣ ᱞᱮᱱᱠᱷᱟᱱ ᱦᱮ ᱮᱥᱯᱮᱥᱟᱞᱤᱴᱤ ᱮᱥᱯᱮᱥᱟᱞᱤᱴᱤ ᱰᱟᱠᱛᱟᱨ ᱢᱮᱱᱟᱜ ᱠᱚᱣᱟ, ᱟᱨ ᱚᱱᱠᱟᱱᱟᱜ ᱦᱚᱥᱯᱤᱴᱟᱞ ᱦᱚᱸ ᱵᱮᱱᱟᱜ ᱠᱟᱱᱟ, ᱟᱫᱚ ᱱᱮᱛᱟᱨ ᱫᱚ ᱮᱠᱪᱩᱭᱩᱞᱤ ᱞᱤᱧ ᱞᱟᱹᱭᱟ ᱡᱮ ᱡᱟᱦᱟᱸ ᱨᱩᱣᱟᱹ ᱦᱟᱹᱥᱳ ᱥᱮ ᱡᱟᱦᱟ ᱪᱤᱠᱟᱹ ᱞᱮᱠᱷᱟᱱ ᱢᱟᱱᱮ ᱦᱚᱲᱢᱚ ᱵᱟᱹᱲᱤᱡ ᱡᱟᱦᱟᱱᱟᱜ ᱦᱩᱭ ᱞᱮᱠᱷᱟᱱ ᱞᱟᱦᱟ ᱮᱠᱪᱩᱭᱮᱞᱤ ᱮ ᱦᱟᱸᱥᱯᱤᱴᱟᱞ ᱠᱚᱨᱮ ᱪᱮᱠᱟᱯ ᱫᱚ ᱫᱚᱨᱠᱟᱨ ᱠᱟᱱᱟ, ᱪᱮᱫᱟᱜ ᱥᱮ ᱟᱫᱚ ᱯᱚᱨᱮ ᱯᱚᱨᱮᱛᱮ ᱟᱹᱰᱤ ᱨᱚᱠᱚᱢ ᱯᱚᱫᱽᱫᱷᱚᱛᱤ ᱢᱮᱱᱟᱜ ᱜᱮᱭᱟ ᱟᱨᱠᱤ ᱟᱫᱚ ᱡᱮᱦᱮᱛᱩ ᱵᱤᱱ ᱞᱟᱹᱭ ᱠᱮᱫᱟ ᱡᱮ ᱚᱱᱟ ᱠᱚᱫᱚ ᱦᱟᱸᱜ ᱵᱟᱝ ᱮᱸ ᱥᱟᱵ ᱧᱟᱢ ᱟᱠᱟᱱᱟ ᱱᱚᱰᱮ ᱫᱚ ᱴᱷᱤᱠᱚᱜ ᱠᱟᱱᱟ ᱠᱤᱱᱛᱩ ᱠᱟᱛᱷᱟ ᱫᱚ ᱥᱟᱹᱨᱤ ᱫᱚ ᱥᱟᱹᱨᱤ ᱜᱮᱭᱟ ᱵᱟᱝ ᱫᱚ ᱵᱟᱝ ᱟᱫᱚ ᱠᱤᱱᱛᱩ ᱱᱮᱛᱟᱨ ᱩᱱ ᱫᱚ ᱛᱟᱦᱮᱸ ᱠᱟᱱᱟ ᱚᱱᱠᱟ ᱚᱝ ᱚᱝ ᱚᱱᱠᱟ ᱫᱚ ᱢᱟᱱᱮ ᱩᱱᱟᱹᱜ ᱰᱤᱡᱤᱴᱮᱞ ᱫᱚ ᱵᱟᱝ ᱛᱟᱦᱮᱸ ᱠᱟᱱᱟ ᱱᱮᱛᱟᱨ ᱫᱚ ᱚᱱᱠᱟᱱᱟᱜ ᱰᱤᱡᱤᱴᱮᱞ ᱡᱩᱜᱽ ᱠᱟᱱᱟ ᱱᱮᱛᱟᱨ ᱫᱚ ᱡᱷᱚᱛᱚ ᱨᱚᱠᱚᱢᱟᱜ ᱡᱤᱱᱤᱥ ᱦᱚᱸ ᱢᱮᱥᱤᱱ ᱠᱚᱦᱚᱸ ᱩᱰᱩᱝ ᱟᱠᱟᱱᱟ ᱾ ᱦᱚᱲᱢᱚ ᱪᱮᱫ ᱪᱤᱠᱟᱹᱜ ᱠᱟᱱ ᱛᱟᱢᱟ ᱵᱟᱝ ᱪᱤᱠᱟ. ᱠᱟᱱ ᱛᱟᱵᱤᱱᱟ ᱢᱮᱥᱤᱱ ᱫᱟᱨᱟᱭ ᱛᱮᱠᱚ ᱧᱮᱞ ᱛᱟᱵᱤᱱᱟ ᱪᱮᱠᱟᱯ ᱜᱚᱫ ᱛᱟᱹᱵᱤᱱᱟ ᱠᱚ᱾ ᱟᱨ ᱪᱮᱠᱟᱯ ᱨᱮᱦᱚᱸ ᱥᱟᱵ ᱫᱟᱲᱮᱭᱟᱠᱚ ᱚᱱᱠᱟᱱ ᱢᱮᱥᱤᱱ ᱠᱚᱦᱚᱸ ᱢᱮᱱᱟᱜᱼᱟ ᱟᱹᱞᱤᱧᱟᱜ ᱞᱟᱹᱭ ᱛᱮᱫᱚ, ᱟᱫᱚ ᱟᱫᱚ ᱮᱠᱪᱩᱭᱮᱞᱤ ᱦᱮᱸ ᱱᱮᱛᱟᱨ ᱧᱮᱞᱚᱜ ᱠᱟᱱᱟ ᱡᱮ ᱡᱚᱛᱚ ᱨᱚᱠᱚᱢ ᱨᱟᱱ ᱢᱩᱨᱜᱟᱹᱱ ᱠᱚᱦᱚᱸ ᱦᱟᱥᱯᱤᱴ ᱯᱤᱴᱟᱞ ᱠᱚᱨᱮᱢ ᱪᱟᱞᱟᱣ ᱞᱮᱱᱠᱷᱟᱱ ᱯᱷᱤᱨᱤ ᱛᱮᱠᱚ ᱮᱢᱚᱜ ᱠᱟᱱᱟ, ᱟᱨ ᱥᱮᱨᱚᱠᱚᱢ ᱢᱟᱭᱟᱢ ᱴᱟᱭᱟᱢ ᱡᱟᱦᱟᱱᱟᱜ ᱜᱤ ᱦᱚᱭᱛᱚ ᱦᱚᱲᱢᱚ ᱠᱚᱨᱮ ᱮ ᱠᱚᱢ ᱜᱮᱛᱟ ᱵᱤᱱᱟ ᱱᱟᱝᱠᱟᱱᱟᱜ ᱢᱟᱭᱟᱢ ᱦᱚᱸ ᱰᱳᱱᱮᱴ ᱫᱟᱠᱚ ᱥᱮ ᱧᱟᱢᱚᱜ ᱠᱟᱱᱟ ᱯᱷᱨᱤ ᱛᱮᱜᱮ ᱦᱮᱸ ᱥᱮ, ᱟᱫᱚ ᱚᱱᱟ ᱠᱚᱫᱚ ᱡᱩᱫᱤᱳ ᱚᱵᱷᱟᱵ ᱛᱟᱦᱮᱱ ᱛᱟᱵᱤᱱᱟ ᱦᱚᱲᱢᱚ ᱠᱚᱨᱮᱱᱟᱜ ᱟᱡᱟᱨ ᱠᱚᱨᱮ ᱢᱟᱭᱟᱢ ᱴᱟᱭᱟᱢ ᱡᱩᱫᱤ ᱵᱟᱝ ᱚᱵᱷᱟᱵ ᱵᱟᱹᱱᱩᱜ ᱛᱟᱵᱤ ᱤᱭᱟᱹ ᱦᱚᱲᱢᱚ ᱨᱮ ᱡᱩᱫᱤ ᱢᱟᱭᱟᱢ ᱵᱟᱹᱱᱩᱜ ᱛᱟᱵᱤᱱᱟ ᱚᱱᱠᱟ ᱫᱚ ᱦᱟᱸᱜ ᱚᱡᱷᱟ ᱥᱮ ᱩᱱᱠᱩ ᱜᱩᱱᱤ ᱴᱷᱮᱱ ᱚᱱᱟ ᱠᱚᱫᱚ ᱦᱟᱸᱜ ᱦᱳᱭᱛᱳ ᱵᱟᱹᱵᱤᱱ ᱧᱟᱢᱟ ᱟᱹᱞᱤᱧᱟᱜ ᱞᱟᱹᱭ ᱫᱚ ᱾
ᱦᱳᱭ ᱦᱳᱭ ᱦᱮᱸ ᱚᱱᱟ ᱫᱚ ᱦᱟᱸᱜ ᱧᱟᱯᱟᱢᱟ ᱾ ᱟᱫᱚ ᱟᱹᱞᱤᱧ ᱫᱚᱞᱤᱧ ᱢᱮᱱᱟ ᱱᱚᱝᱠᱟ ᱡᱮ ᱯᱨᱚᱛᱷᱚᱢ ᱡᱟᱦᱟᱸ ᱵᱮᱱ ᱞᱟᱹᱭ ᱠᱮᱫᱟ ᱡᱮ ᱦᱚᱭ ᱵᱚ ᱦᱚᱲᱢᱚ ᱦᱟᱨᱛᱟ ᱪᱮ ᱠᱟᱯ ᱞᱟᱜᱤᱫ ᱫᱚ ᱦᱟᱸ ᱯᱨᱚᱛᱚᱢ ᱫᱚ ᱥᱟᱥᱛᱚ ᱠᱮᱱᱫᱨᱚ ᱜᱮ, ᱱᱤᱛ ᱱᱤᱛᱚᱜ ᱫᱚ ᱪᱟᱞᱟᱜ ᱞᱟᱹᱠᱛᱤ ᱠᱟᱱᱟ ᱟᱻ ᱟᱻ ᱟᱞᱤᱧᱟᱜ ᱠᱟᱛᱷᱟ ᱫᱚ ᱟᱹᱞᱤᱧ ᱦᱚᱞᱤᱧ ᱢᱮᱛᱟ ᱠᱚᱜᱮᱭᱟ ᱡᱟᱦᱟᱸ ᱫᱚ ᱡᱮ ᱯᱨᱚᱛᱷᱚᱢ ᱫᱚ ᱚ ᱯᱨᱟᱛᱷᱚᱢᱤᱠ ᱱᱚᱝᱠᱟ ᱥᱟᱥᱛᱷᱚ ᱠᱮᱱᱫᱨᱚ ᱨᱮᱜᱮ ᱧᱮᱞ ᱦᱩᱭ ᱞᱮᱱ ᱜᱮ, ᱧᱮᱞ ᱠᱟᱛᱮᱜ ᱡᱚᱫᱤᱭᱳ ᱵᱟᱭ ᱥᱟᱵᱟ ᱛᱚᱠᱷᱚᱱ ᱫᱚ ᱟᱵᱚᱨᱮᱱ ᱟᱵᱚᱣᱟᱜ ᱡᱟᱦᱟᱸ ᱢᱮᱱᱟᱜᱼᱟ ᱟᱜᱤᱞ ᱤᱭᱟᱹ ᱠᱷᱚᱱ ᱚᱱᱟ ᱢᱟ ᱢᱮᱱᱟᱜ ᱜᱮ ᱦᱟᱱ ᱛᱮ ᱯᱨᱚᱛᱷᱚᱢ ᱧᱮᱞ ᱢᱮ ᱛᱟᱨᱯᱚᱨᱮ ᱱᱚᱰᱮ ᱫᱚ ᱦᱟᱸᱜ ᱰᱟᱠᱛᱟᱨ ᱚᱲᱟᱜ ᱫᱚ ᱦᱮᱞᱟᱜ ᱢᱮᱥᱮ ᱛᱟᱨᱯᱚᱨᱮ ᱱᱚᱝᱠᱟᱮ ᱦᱤᱥᱟᱹ ᱦᱤᱝᱥᱟᱹ ᱥᱮ ᱪᱮᱫ ᱠᱷᱚᱧ ᱪᱤᱠᱟᱜ ᱠᱟᱱᱟ ᱵᱚᱸᱜᱟ ᱠᱚ ᱡᱚᱢᱟᱹᱧ ᱠᱟᱱᱟ ᱱᱚᱣᱟ ᱛᱚ ᱟᱢ ᱫᱚ ᱯᱚᱨᱮ ᱛᱮᱦᱚᱢ ᱧᱮᱞ ᱫᱟᱲᱮᱭᱟᱜᱼᱟ, ᱛᱚ
ᱦᱮᱸ ᱦᱮᱸ ᱮᱠᱵᱟᱨᱮ
ᱦᱮᱸ,
ᱟᱫᱚ ᱚᱱᱟ ᱜᱮ ᱟᱹᱞᱤᱧ ᱦᱚᱸ ᱢᱟᱱᱮ ᱚᱱᱟ ᱠᱚ ᱞᱟᱹᱭ ᱥᱟᱱᱟᱧ ᱢᱟᱱᱮ ᱪᱮᱫ ᱢᱟᱱᱮ ᱟᱹᱞᱤᱧ ᱦᱚᱸ ᱢᱟᱱᱮ ᱱᱚᱝᱠᱟ ᱜᱮ ᱜᱷᱚᱴᱟᱣ ᱤᱫᱤᱜ ᱠᱟᱱᱟ ᱱᱚᱣᱟ ᱠᱚᱨᱮ ᱥᱳᱨ ᱥᱳᱯᱳᱨ ᱯᱳᱨ ᱠᱚᱨᱮ ᱧᱮᱞᱚᱜ ᱠᱟᱱᱟ ᱡᱮ ᱢᱤᱫ ᱵᱟᱨ ᱦᱚᱲ ᱚᱝᱠᱟ ᱫᱚ ᱚᱡᱷᱟ ᱥᱮ ᱩᱱᱠᱩ ᱜᱩᱱᱤᱭᱟᱜ ᱛᱟᱭᱱᱚᱢ ᱯᱤᱪᱷᱟᱹ ᱯᱤᱪᱷᱟᱹ ᱛᱮ ᱠᱚ ᱫᱟᱬᱟᱱ ᱠᱟᱱᱟ ᱪᱤᱠᱟ ᱚᱝᱠᱟ ᱚᱥᱩᱵᱤᱫᱟ ᱠᱚ ᱧᱩᱨ ᱠᱟᱱᱟ ᱟᱫᱚ ᱦᱮᱸ ᱮᱢᱚᱱ ᱮᱴᱟᱜ ᱨᱩᱜᱤ ᱠᱟᱱᱟᱭ ᱧᱮᱞ ᱵᱤᱱ ᱩᱱᱤ ᱫᱚ ᱞᱟᱸᱜᱟ ᱜᱚᱫ ᱟᱠᱟᱱᱟ ᱩᱱ ᱥᱩᱢᱟᱹᱭ ᱨᱮ ᱧᱮᱞ ᱵᱤᱱ ᱚᱡᱷᱟ ᱠᱚ ᱯᱟᱸᱡᱟᱭ ᱠᱟᱱᱟ ᱚᱡᱷᱟ ᱚᱡᱷᱟᱜ ᱛᱟᱭᱱᱚᱢ ᱛᱟᱭᱱᱚᱢ ᱛᱮᱠᱚ ᱪᱟᱞᱟᱜ ᱦᱟᱱᱟ ᱱᱚᱣᱟ ᱨᱟᱱ ᱠᱚ ᱮᱢᱚᱜ ᱠᱟᱱᱟ ᱧᱮᱞ ᱵᱤᱱ ᱾ ᱟᱫᱚ ᱚᱱᱟ ᱨᱟᱱ ᱫᱚ ᱵᱟᱠᱚ ᱵᱮᱥᱚᱜ ᱠᱟᱱᱟ, ᱢᱩᱪᱟᱹᱫ ᱨᱮ ᱠᱚ ᱧᱮᱞ ᱮᱫᱟ ᱡᱮ ᱱᱩᱠᱩ ᱚᱡᱷᱟ ᱛᱟᱭᱱᱚᱢ ᱨᱮ ᱵᱮᱠᱟᱨ ᱫᱟᱬᱟ ᱵᱟᱝ ᱠᱟᱛᱮ ᱡᱩᱫᱤ ᱦᱳᱥᱯᱤᱴᱟᱞ ᱥᱮ ᱚᱝᱠᱟᱱᱟᱜ ᱥᱮᱨᱚᱠᱚᱢ ᱵᱷᱟᱜᱮ ᱱᱮᱛᱟᱨ ᱢᱟ ᱜᱚᱴᱟ ᱟᱵᱟᱜ ᱵᱷᱟᱜᱮ ᱵᱷᱟᱜᱮ ᱢᱟᱱᱮ ᱮᱥᱯᱮᱥᱟᱞᱤᱴᱤ ᱢᱟᱱᱮ ᱰᱟᱠᱛᱟᱨ ᱦᱚᱸᱠᱚ ᱩᱰᱩᱝ ᱠᱟᱱᱟ ᱟᱨ ᱚᱝᱠᱟᱱᱟᱜ ᱡᱚᱱᱛᱨᱚᱯᱟᱹᱛᱤ ᱦᱚᱸ ᱠᱚ ᱩᱰᱩᱝ ᱠᱟᱫᱟ ᱾ ᱟᱫᱚ ᱩᱱ ᱫᱚ ᱪᱮᱫ ᱵᱤᱱ ᱩᱭᱦᱟᱹᱨᱟ ᱡᱩᱫᱤ ᱡᱟᱦᱟᱸ ᱞᱮᱠᱟᱛᱮ ᱦᱳᱭᱛᱳ ᱵᱟᱭ ᱵᱟᱸᱧᱪᱟᱣ ᱫᱟᱲᱮᱭᱟᱫᱮ ᱜᱮᱭᱟ ᱢᱟᱱᱮ ᱩᱱᱤ ᱫᱚ ᱵᱟᱭ ᱴᱷᱤᱠ ᱫᱟᱲᱮᱭᱟᱫᱮᱭᱟ ᱟᱫᱚ ᱪᱮᱫ ᱵᱤᱱ ᱢᱚᱱᱮᱭᱟ ᱪᱮᱫᱟᱜ ᱱᱚᱣᱟ ᱛᱟᱭᱱᱚᱢ ᱨᱮ ᱪᱮᱫᱟᱜ ᱪᱩᱞᱤᱧ ᱟᱹᱪᱩᱨᱱᱟ ᱡᱩᱫᱤ ᱵᱟᱝ ᱟᱹᱪᱩᱨ ᱠᱟᱛᱮ ᱚᱱᱟ ᱟᱵᱚᱣᱟᱜ ᱥᱟᱥᱛᱷᱚ ᱥᱮ ᱦᱟᱥᱯᱤᱴᱟᱞ ᱠᱚᱨᱮ ᱵᱚᱱ ᱪᱮᱠᱟᱯ ᱞᱮᱱ ᱠᱷᱟᱱ ᱦᱚᱭ ᱛᱚ ᱵᱚᱱ ᱱᱟᱯᱟᱭ ᱠᱚᱜ ᱜᱮᱭᱟ ᱡᱟᱹᱱᱤᱡ
ᱦᱮᱸ,
ᱟᱫᱚ, ᱟᱹᱞᱤᱧᱟᱜ ᱢᱮᱱ ᱫᱚ ᱚᱱᱟᱜᱮ ᱡᱮ ᱯᱷᱟᱥᱴ ᱴᱟᱭᱤᱢ ᱫᱚ ᱟᱵᱚ ᱡᱟᱦᱟᱸ ᱥᱚᱨᱠᱟᱨᱤ ᱤᱭᱟᱹ ᱠᱚ ᱢᱮᱱᱟᱜ ᱛᱟᱵᱚᱱᱟ ᱾ ᱥᱟᱥᱛᱷᱚ ᱠᱮᱱᱫᱨᱚ ᱥᱮ ᱦᱚᱥᱯᱤᱴᱟᱞ ᱠᱚ ᱰᱟᱠᱛᱟᱨ ᱠᱚ ᱡᱟᱦᱟᱸᱭ ᱠᱚ ᱫᱩᱲᱩᱵ ᱠᱟᱱᱟ ᱠᱚ ᱚᱱᱟ ᱠᱚᱨᱮ ᱜᱮ ᱞᱟᱥᱴ ᱫᱚ, ᱯᱨᱚᱛᱷᱚᱢ ᱨᱮ ᱫᱚ ᱪᱮᱠᱟᱯ ᱫᱚᱨᱠᱟᱨ ᱠᱟᱱᱟ ᱟᱹᱞᱤᱧᱟᱜ ᱞᱟᱹᱭ ᱫᱚ ᱾
ᱦᱮᱸ ᱦᱮᱸ,
ᱟᱫᱚ ᱟᱹᱵᱤᱱ ᱟᱫᱚ ᱚᱝᱠᱟᱜᱮ ᱟᱨᱠᱤ ᱟᱫᱚ ᱧᱮᱞ ᱦᱳᱭᱳᱜ ᱠᱟᱱᱟ ᱡᱮᱢᱚᱱ ᱢᱤᱫᱴᱟᱝ ᱥᱮᱫᱤᱱ ᱜᱮ ᱢᱤᱫᱴᱟᱱ ᱜᱷᱚᱴᱚᱱᱟ ᱜᱤᱞᱤᱧ ᱟᱸᱡᱚᱢ ᱠᱮᱫᱟ ᱥᱮ ᱧᱮᱞ ᱦᱳᱭᱱᱟ ᱦᱮᱸ ᱟᱫᱚ ᱩᱱᱤ ᱢᱤᱫᱴᱟᱝ ᱚᱡᱷᱟ ᱠᱟᱱᱟᱭ ᱵᱩᱡᱷᱟᱹᱣ ᱠᱮᱭᱟ ᱵᱤᱱ
ᱟᱫᱚ ᱩᱱᱤ ᱚᱡᱷᱟ ᱠᱟᱱ ᱠᱷᱟᱱ ᱟᱫᱚ ᱩᱱᱤ ᱫᱚ ᱵᱤᱧ ᱠᱚ ᱵᱟᱵᱮᱨ ᱛᱮ ᱠᱚ ᱜᱮᱨ ᱠᱟᱫᱮᱭᱟ ᱦᱮᱸᱥᱮ ᱡᱚᱴᱮᱫ ᱟᱠᱟᱫᱮᱭᱟ ᱠᱚ ᱟᱫᱚ ᱚᱱᱠᱟᱜᱮ ᱟᱫᱚ ᱩᱱᱤᱜᱮ ᱦᱟᱸᱜ ᱚᱱᱠᱟᱱᱤᱡ ᱚᱡᱷᱟ ᱠᱷᱟᱱ ᱢᱟ ᱩᱱᱤ ᱫᱚ ᱦᱚᱥᱯᱤᱴᱟᱞ ᱵᱟᱭ ᱪᱟᱞᱟᱣ ᱠᱚᱜᱼᱟ ᱠᱤᱱᱛᱩ ᱩᱱᱤ ᱦᱟᱸᱥ ᱩᱱᱤ ᱚᱡᱷᱟ ᱫᱚ ᱧᱮᱞᱮ ᱵᱤᱱ ᱩᱱᱤ ᱜᱮ ᱵᱷᱚᱨᱛᱤ ᱠᱟᱱᱟ ᱦᱚᱥᱯᱤᱴᱟᱞ ᱨᱮ ᱵᱩᱡᱷᱟᱹᱣ ᱠᱮᱫ-ᱟ ᱵᱤᱱ
ᱟᱪᱪᱷᱟ ᱟᱪᱷᱟ,
ᱚᱝᱠᱟᱱᱤᱡ ᱠᱷᱟᱱ ᱫᱚ ᱩᱱᱤ ᱛᱮ ᱜᱮ ᱛᱚ ᱱᱤᱡᱮ ᱱᱤᱡᱮ ᱛᱮ ᱜᱮ ᱛᱚ ᱨᱟᱱ ᱨᱟᱱ ᱠᱚᱜᱼᱟᱭ ᱛᱚ ᱠᱤᱱᱛᱩ ᱩᱱᱤ ᱫᱚ ᱪᱮᱫᱟᱜ ᱵᱟᱭ ᱨᱟᱱ ᱫᱟᱲᱮᱭᱟᱫᱟ? ᱩᱱᱤ ᱫᱚ ᱩᱱᱤ ᱜᱮ ᱟᱨᱚ ᱥᱚᱨᱠᱟᱨᱤ ᱦᱟᱸᱥ ᱦᱚᱥᱯᱤᱴᱟᱞ ᱨᱮ ᱵᱷᱚᱨᱛᱤ ᱠᱟᱛᱮ ᱥᱟᱦᱟᱡᱳ ᱦᱟᱛᱟᱣ ᱦᱳᱭᱮᱱ ᱛᱟᱭᱟ᱾
ᱦᱳᱭ ᱦᱳᱭ,
ᱟᱫᱚ ᱚᱝᱠᱟ ᱧᱮᱞᱚᱜ ᱠᱟᱱᱟ ᱟᱨᱠᱤ ᱟᱫᱚ ᱪᱮᱫ ᱵᱷᱚᱨᱥᱟ ᱛᱮ ᱩᱱᱤ ᱫᱚ ᱡᱟᱦᱟᱸ ᱪᱤᱠᱟᱹ ᱞᱮᱱᱠᱷᱟᱱ ᱩᱱᱠᱩ ᱵᱟᱵᱮᱨ ᱴᱟᱵᱮᱨ ᱠᱚ ᱡᱚᱴᱮᱫ ᱵᱤᱱ ᱠᱷᱟᱱ ᱟᱫᱚ ᱩᱱᱠᱩ ᱴᱷᱮᱱ ᱪᱮᱫ ᱵᱷᱚᱨᱥᱟ ᱛᱮᱵᱤᱱ ᱪᱟᱞᱟᱜᱼᱟ᱾
ᱟᱹᱞᱤᱧ ᱫᱚᱞᱤᱧ ᱢᱮᱱᱟ ᱱᱚᱜᱝᱠᱟ ᱚᱱᱟ ᱠᱚᱫᱚ ᱰᱟᱭᱨᱮᱠᱴ ᱦᱟᱥᱯᱟᱛᱟᱞ ᱪᱟᱞᱟᱜ ᱜᱮ ᱴᱷᱤᱠᱟ᱾
ᱟᱫᱚ ᱱᱮᱛᱟᱨ ᱢᱟᱛᱚ ᱧᱮᱞᱚᱜ ᱠᱟᱱᱟ ᱢᱟᱱᱮ ᱟᱵᱚ ᱥᱟᱱᱛᱟᱲᱟᱜ ᱟᱹᱰᱤ
ᱨᱩᱣᱟᱹ ᱦᱟᱹᱥᱩ ᱥᱮ ᱠᱟᱹᱡ ᱪᱩᱞᱩᱝ ᱡᱟᱦᱟᱸ ᱞᱮᱠᱟᱭ ᱵᱩᱡᱷᱟᱹᱣ ᱠᱮᱫ ᱠᱷᱟᱱ ᱞᱟᱦᱟ ᱥᱩᱱᱩᱢ ᱧᱮᱞ ᱟᱨ ᱢᱟᱱᱮ ᱦᱚᱲᱢᱚ ᱨᱮᱱᱟᱜ ᱫᱚ ᱵᱟᱭ ᱧᱮᱞ ᱛᱟᱭᱟ ᱡᱮ ᱤᱧ ᱱᱚᱣᱟ ᱚᱥᱩᱵᱤᱫᱟ᱾ ᱡᱟᱦᱟᱱᱟᱜ ᱨᱳᱜᱽ ᱟᱡᱟᱨ ᱡᱟᱦᱟᱱᱟᱜ ᱟᱹᱰᱤ ᱢᱟᱱ ᱦᱚᱲᱟᱜ ᱫᱚ ᱟᱹᱰᱤ ᱨᱚᱠᱚᱢ ᱛᱟᱦᱮᱱᱟ ᱛᱚ ᱦᱮᱸ ᱥᱮ?
ᱦᱳᱭ ᱦᱳᱭ᱾
ᱨᱳᱜ ᱟᱡᱟᱨ ᱠᱚᱫᱚ ᱴᱟᱴᱠᱟ ᱴᱟᱴᱠᱤ ᱜᱮ ᱦᱩᱭᱩᱜᱼᱟ ᱚᱱᱟ ᱫᱚ ᱞᱟᱹᱭ ᱠᱟᱛᱮᱫ ᱵᱟᱝ ᱦᱩᱭᱩᱜᱼᱟ ᱥᱮ᱾ ᱟᱫᱚ ᱱᱮᱛᱟᱨ ᱢᱟ ᱧᱮᱞᱚᱜ ᱠᱟᱱᱟ ᱚᱱᱠᱟ ᱜᱮ ᱡᱮ ᱩᱱᱤ ᱡᱟᱦᱟᱸ ᱪᱤᱠᱟᱹ ᱞᱮᱱᱠᱷᱟᱱ ᱜᱮ ᱪᱩᱞᱩᱝ ᱡᱟᱦᱟᱸ ᱞᱮᱠᱟᱜᱮᱭ ᱵᱩᱡᱷᱟᱹᱣ ᱠᱮᱫ ᱟᱫᱚ ᱩᱱᱤ ᱫᱚ ᱪᱮᱫ ᱪᱤᱠᱟᱹᱭᱟ ᱩᱱᱤ ᱫᱚ ᱯᱤᱴᱟᱞ ᱥᱮ ᱫᱟᱠᱛᱟᱨ ᱴᱷᱮᱱ ᱫᱚ ᱵᱟᱭ ᱪᱟᱞᱟᱜᱼᱟ ᱩᱱᱤ ᱫᱚ ᱞᱟᱦᱟ ᱚᱡᱷᱟ ᱴᱷᱮᱱᱮ ᱪᱟᱞᱟᱜᱼᱟ ᱥᱩᱱᱩᱢ ᱧᱮᱞ᱾ ᱱᱟᱭ ᱪᱮᱫ ᱪᱤᱠᱟᱹᱣ ᱠᱟᱱᱟ ᱵᱟᱝ ᱪᱤᱠᱟᱹᱣ ᱠᱟᱱᱟ ᱦᱮᱸᱥᱮ᱾
ᱦᱳᱭ ᱦᱳᱭ ᱟᱫᱚ ᱜᱚᱝᱠᱮ ᱟᱹᱞᱤᱧ ᱢᱤᱫᱴᱟᱝ ᱟᱹᱞᱤᱧ ᱢᱤᱫᱴᱟᱝ ᱠᱩᱠᱞᱤ ᱞᱤᱧ ᱫᱚᱦᱚᱭᱫᱟ ᱢᱮᱱᱫᱟᱞᱤᱧ ᱱᱚᱜᱼᱚᱭ ᱡᱮᱢᱚᱱ ᱟᱵᱚ ᱥᱩᱱᱩᱢ ᱥᱟᱠᱟᱢ ᱨᱮ ᱰᱟᱹᱱ ᱵᱷᱩᱛ ᱵᱚᱱ ᱯᱟᱸᱡᱟ ᱠᱚᱣᱟ ᱟᱫᱚ ᱰᱟᱹᱱ ᱵᱷᱩᱛ ᱠᱤ ᱢᱮᱱᱟᱜ ᱠᱚᱣᱟ ᱥᱟᱨᱤᱜᱮ?
ᱟᱹᱞᱤᱧᱟᱜ ᱞᱟᱹᱭ ᱢᱮᱱ ᱛᱮᱫᱚ ᱦᱟᱸᱜ ᱟᱹᱞᱤᱧ ᱫᱚ ᱱᱚᱣᱟ ᱠᱚᱫᱚ ᱵᱟᱹᱞᱤᱧ ᱵᱤᱥᱥᱟᱹᱥ ᱵᱟᱲᱟᱣᱼᱟ ᱵᱩᱡᱷᱟᱹᱣ ᱠᱮᱭᱟ ᱵᱤᱱ᱾ ᱟᱫᱚ ᱢᱮᱱᱟᱜ ᱠᱚ ᱨᱮᱦᱚᱸ ᱟᱫᱚ ᱟᱹᱞᱤᱧ ᱢᱟ ᱢᱮᱫ ᱛᱮ ᱵᱟᱹᱞᱤᱧ ᱧᱮᱞ ᱠᱟᱜ ᱠᱚᱣᱟ ᱟᱫᱚ ᱡᱩ ᱢᱮᱫ ᱛᱮ ᱱᱚᱣᱟ ᱠᱚᱨᱮ ᱦᱚᱸ ᱟᱸᱡᱚᱢ ᱵᱟᱹᱞᱤᱧ ᱟᱸᱡᱚᱢ ᱠᱟᱜ ᱠᱚᱣᱟ ᱥᱮ ᱦᱮᱸ ᱚᱝᱠᱟᱱᱟᱜ ᱢᱟᱱᱮ ᱥᱚᱨᱟᱥᱚᱨᱤ ᱜᱷᱚᱴᱚᱱᱟ ᱠᱚᱫᱚ ᱢᱟᱱᱮ ᱢᱮᱸᱫ ᱠᱚᱛᱮ ᱠᱚ ᱧᱮᱞ ᱠᱟᱜ ᱠᱚᱣᱟ ᱚᱱᱠᱟ ᱫᱚ ᱵᱟᱠᱚ ᱧᱮᱞ ᱠᱟᱜ ᱠᱚᱣᱟ ᱥᱮ ᱟᱹᱞᱤᱧ ᱦᱚᱸ ᱵᱟᱹᱞᱤᱧ ᱧᱮᱞ ᱠᱟᱜ ᱠᱚᱣᱟ ᱦᱳᱭᱥᱮ᱾
ᱟᱪᱪᱷᱟ ᱟᱪᱪᱷᱟ,
ᱟᱫᱚ ᱚᱱᱟ ᱫᱚ ᱟᱸᱡᱚᱢ ᱠᱟᱛᱷᱟ ᱟᱫᱚ ᱚᱠᱚᱭ ᱛᱤᱱᱟᱹᱜ ᱴᱟ ᱛᱤᱱᱟᱹᱜ ᱠᱷᱟᱞᱤ ᱦᱟᱸᱜ ᱚᱱᱟᱫᱚ ᱟᱹᱞᱤᱧ ᱫᱚ ᱵᱟᱹᱞᱤᱧ ᱵᱟᱲᱟᱭᱟ ᱩᱱᱟᱹᱜ ᱫᱚ ᱟᱨ ᱟᱹᱞᱤᱧ ᱵᱟᱝ ᱞᱮᱠᱟ ᱜᱮᱞᱤᱧ ᱢᱚᱱᱮᱭᱟ ᱟᱨ ᱟᱹᱵᱤᱱ ᱫᱚ ᱪᱮᱫᱠᱟ ᱵᱤᱱ ᱢᱚᱱᱮᱭᱟ ᱚᱱᱟ ᱫᱚ ᱥᱟᱨᱤ ᱥᱮ ᱠᱷᱟᱞᱤ?
ᱟᱹᱞᱤᱧ ᱦᱚᱸ ᱵᱟᱹᱞᱤᱧ ᱧᱮᱞ ᱠᱟᱜ ᱠᱚᱣᱟ ᱰᱟᱹᱱ ᱵᱷᱩᱛ ᱫᱚ ᱥᱩᱫᱷᱩ ᱵᱟᱸᱠᱷᱮᱬᱟᱠᱚ ᱞᱟᱹᱭ ᱭᱟᱠᱚ ᱱᱚᱠᱟ᱾ ᱟᱫᱚ ᱧᱮᱞ ᱦᱚᱸ ᱵᱟᱝ ᱦᱩᱭ ᱠᱟᱱᱟ᱾
ᱦᱳᱭ ᱜᱚᱝᱠᱮ ᱚᱱᱠᱟᱱ ᱡᱤᱱᱤᱥ ᱜᱮ ᱠᱟᱱᱟ ᱚᱱᱟ ᱠᱚᱫᱚ ᱟᱫᱚ ᱟᱫᱚ ᱟᱸᱡᱚᱢ ᱚᱱᱟ ᱠᱚᱫᱚ ᱪᱮᱫ ᱠᱟᱱ ᱧᱮᱞ ᱵᱟᱝ ᱦᱩᱭ ᱠᱟᱱᱟ ᱥᱮ ᱟᱨ ᱚᱱᱟ ᱠᱚᱫᱚ ᱱᱮᱛᱟᱨ ᱯᱟᱹᱦᱤᱞ ᱞᱮᱠᱟ ᱫᱚ ᱛᱟᱦᱮᱸ ᱠᱟᱱᱟ ᱯᱟᱦᱤᱞ ᱡᱩᱫᱤ ᱛᱟᱦᱮᱸ ᱡᱩᱫᱤ ᱛᱟᱦᱮᱱ ᱠᱷᱟᱱ ᱱᱮᱛᱟᱨ ᱢᱟᱛᱚ ᱚᱱᱟ ᱫᱚ ᱵᱟᱝ ᱞᱮᱠᱟ ᱜᱮ ᱟᱨᱠᱤ᱾
ᱦᱳᱭ᱾ ᱟᱫᱚ ᱱᱤᱛ ᱦᱚᱸ ᱱᱚᱣᱟ ᱰᱟᱹᱱ ᱵᱷᱩᱛ ᱫᱩᱱᱤᱭᱟᱹ ᱨᱮ ᱟᱵᱚ ᱥᱚᱢᱟᱡᱽ ᱢᱮᱱᱟᱜ ᱵᱚᱱ ᱜᱮᱭᱟ ᱮᱢᱚᱱᱚᱜ ᱧᱮᱞ ᱦᱩᱭᱱᱟ ᱠᱤᱪᱷᱩ ᱫᱤᱱ ᱞᱟᱦᱟ, ᱮ ᱱᱚᱣᱟ ᱵᱟᱸᱠ ᱠᱩᱲᱟ ᱨᱮᱭᱟᱜ ᱜᱮ ᱟ ᱱᱟ ᱪᱮᱫ ᱠᱚ ᱢᱮᱛᱟᱜ ᱠᱟᱱᱟ? ᱪᱟᱯᱲᱤ ᱟᱛᱳ ᱨᱮ ᱢᱤᱫᱴᱟᱝ ᱠᱚ ᱠᱩᱴᱟᱹᱢ ᱜᱚᱡ ᱠᱮᱫᱮᱭᱟ ᱰᱟᱹᱱ ᱢᱮᱱᱛᱮ ᱟᱫᱚ ᱱᱚᱣᱟ ᱠᱚ ᱠᱤ ᱥᱚ ᱵᱷᱟᱞᱤ ᱤᱭᱟᱹ ᱠᱟᱱᱟ, ᱫᱤᱠ ᱠᱟᱱᱟ?
ᱟᱫᱚ ᱚᱱᱟ ᱫᱚ ᱪᱮᱫ ᱞᱤᱧ ᱞᱟᱹᱭᱟ ᱟᱫᱚ ᱠᱩ ᱟᱯᱮ ᱡᱟᱭᱦᱳᱠ ᱟᱨᱠᱤ ᱚᱱᱟ ᱠᱚᱫᱚ ᱦᱟᱸᱜ ᱟᱹᱞᱤᱧ ᱩᱱᱟᱹᱜ ᱴᱟ ᱫᱚ ᱵᱟᱹᱞᱤᱧ ᱞᱟᱹᱭ ᱫᱟᱲᱮᱭᱟᱜ ᱠᱚᱫᱚ ᱦᱟᱸᱜ ᱟᱫᱚ ᱛᱤᱱᱟᱹᱜ ᱥᱟᱹᱨᱤ ᱛᱤᱱᱟᱹᱜ ᱠᱷᱟᱹᱞᱤ ᱦᱟᱸᱜ ᱚᱱᱟᱫᱚ ᱮᱸ ᱩᱱᱠᱩ ᱜᱮᱠᱚ ᱵᱟᱲᱟᱭᱟ ᱦᱟᱸᱜ ᱟᱫᱚ ᱦᱟᱱᱟᱨ ᱢᱚᱛᱚ ᱧᱮᱞ ᱵᱟᱝ ᱦᱩᱭ ᱠᱟᱱᱟ ᱚᱱᱮ ᱞᱤᱧ ᱞᱟᱹᱭᱟᱜ ᱵᱤᱱᱟ ᱯᱩᱭᱞᱟᱹ ᱨᱮᱜᱮ᱾ ᱟᱹᱞᱤᱧ ᱫᱚ ᱵᱤᱥᱥᱟ. ᱥ ᱠᱚᱫᱚ ᱩᱱᱟᱹᱜ ᱫᱚ ᱵᱟᱝ ᱟᱨᱠᱤ ᱡᱮ ᱱᱚᱣᱟ ᱠᱚᱨᱮ ᱡᱩᱫᱤ ᱜᱷᱚᱴᱚᱱᱟ ᱜᱷᱚᱴᱟᱣ ᱠᱚᱣᱟ ᱥᱮ ᱧᱮᱞ ᱠᱚᱣᱟ ᱟᱫᱚ ᱛᱟᱦᱚᱞᱮ ᱢᱤᱫᱴᱟᱝ ᱮᱸ ᱤᱭᱟᱹ ᱠᱮᱭᱟᱞᱤᱧ ᱩᱭᱦᱟᱹᱨ ᱵᱷᱟᱵᱱᱟ ᱱᱟ ᱦᱩᱭ ᱠᱚᱜ-ᱟ ᱛᱚ ᱡᱮᱦᱮᱛᱩ ᱵᱟᱝ ᱧᱮᱞ ᱦᱩᱭ ᱠᱟᱱᱟ ᱟᱫᱚ ᱚᱱᱟ ᱠᱚᱫᱚ ᱧᱮᱞ ᱵᱤᱱ ᱢᱤᱫᱴᱟᱝ ᱢᱟᱱᱮ ᱟᱹᱰᱤ ᱦᱚᱲᱟᱜ ᱢᱤᱫᱴᱟᱝ ᱤᱭᱟᱹ ᱦᱚᱸ ᱛᱟᱦᱮᱱᱟ ᱡᱮ ᱡᱮᱢᱚᱱ ᱢᱟᱱᱮ ᱦᱳᱭ ᱡᱟᱦᱟᱸ ᱞᱮᱠᱟ ᱵᱩᱡᱷᱟᱹᱣ ᱠᱮᱫᱟ ᱡᱟᱦᱟᱸᱭᱟᱜ ᱢᱚᱱᱮᱨᱮ ᱚᱱᱟ ᱠᱚ ᱛᱟᱦᱮᱱᱟ ᱥᱮ ᱩ ᱩᱱᱤ ᱫᱚ ᱦᱟᱸᱜ ᱡᱟᱦᱟᱸᱭ ᱜᱮ ᱦᱟᱹᱱᱤ ᱵᱟᱝ ᱱᱟᱹᱭᱮ ᱫᱳᱥ ᱜᱚᱫᱮᱭᱟ ᱵᱩᱡᱷᱟᱹᱣ ᱠᱮᱫᱟᱵᱤᱱ᱾ ᱡᱮ ᱩᱱᱤ ᱫᱚᱭ ᱚᱱᱠᱟᱱ ᱠᱟᱱᱟᱭ ᱦᱟᱝ ᱠᱟᱱ ᱠᱟᱱᱟᱭ᱾ ᱩᱱᱤ ᱧᱮᱞ ᱞᱮᱠᱷᱟᱱ ᱜᱮ ᱤᱧᱤᱡ ᱜᱤᱫᱽᱨᱟᱹ ᱨᱟᱜ-ᱟᱭ ᱚᱱᱠᱟᱜᱮ ᱟᱹᱰᱤ ᱡᱮ ᱡᱮᱢᱚᱱ